ᱦᱮᱞᱳ ᱾
ᱦᱮᱸ ᱜᱚᱢᱠᱮ ᱡᱚᱦᱟᱨ ᱜᱮ ᱾
ᱡᱚᱦᱟᱨ ᱡᱚᱦᱟᱨ ᱾
ᱟᱪᱷᱟ ᱜᱚᱢᱠᱮ ᱛᱟᱦᱞᱮ ᱾
ᱟᱞᱤᱧᱟᱜ ᱯᱳᱭᱞᱳ ᱛᱮᱞᱤᱧ ᱞᱟᱹᱭᱟ ᱟᱹᱞᱤᱧᱟᱜ ᱟᱲᱟᱝ ᱵᱤᱱ ᱟᱸᱡᱚᱢ ᱧᱟᱢ ᱮᱫᱟ ᱛᱚ?
ᱦᱳᱭ ᱜᱚᱢᱠᱮ ᱮᱠᱫᱚᱢ ᱟᱸᱡᱚᱢᱚᱜ ᱠᱟᱱᱟ ᱮᱠᱫᱚᱢ ᱟᱹᱰᱤ ᱪᱮᱨᱦᱟ ᱢᱤᱨᱩ ᱪᱮᱬᱮ ᱞᱮᱠᱟ ᱾
ᱢᱟᱥᱮ ᱛᱟᱦᱚᱞᱮ ᱟᱵᱮᱱᱟᱜ ᱠᱟᱹᱦᱩ ᱪᱮᱸᱬᱮ ᱞᱮᱠᱟ ᱟᱸᱡᱚᱢᱚᱜ ᱠᱟᱱᱟ ᱟᱹᱰᱤ ᱪᱮᱦᱨᱟ ᱾ ᱛᱟᱦᱚᱞᱮ ᱜᱚᱝᱠᱮ ᱱᱟᱯᱟᱭ ᱵᱟᱲᱟ ᱜᱮ?
ᱟᱹᱰᱤ ᱡᱳᱨ ᱱᱟᱯᱟᱭ ᱜᱮ ᱱᱤᱛᱚᱜ ᱫᱚ ᱱᱟᱦᱟᱜ ᱟᱹᱞᱤᱧ ᱫᱚ ᱾ ᱟᱫᱚ ᱟᱵᱮᱱ ᱜᱮ ᱚᱠᱟᱮ ᱞᱮᱠᱟ?
ᱟᱹᱞᱤᱧ ᱦᱚᱸ ᱱᱚᱜᱼᱚᱭ ᱡᱟᱦᱟᱸᱵᱤᱱ ᱞᱟᱹᱭ ᱠᱮᱫ ᱾ ᱢᱤᱨᱩ ᱪᱮᱸᱬᱮ ᱞᱮᱠᱟ ᱟᱲᱟᱝ ᱪᱮᱫ ᱞᱮᱠᱟᱵᱤᱱ ᱟᱸᱡᱚᱢ ᱠᱮᱫᱟᱞᱤᱧ ᱚᱱᱠᱟᱜᱮ ᱟᱹᱞᱤᱧ ᱦᱚᱸ ᱱᱟᱯᱟᱭ ᱜᱮ ᱢᱮᱱᱟᱜ ᱞᱤᱧᱟ ᱾
ᱚ ᱟᱪᱷᱟ ᱦᱚᱳᱭ ᱛᱚ ᱜᱚᱢᱠᱮ ᱾ ᱦᱮᱸ ᱛᱟᱦᱚᱞᱮ ᱜᱚᱝᱠᱮ ᱱᱤᱛᱚᱜ ᱫᱚ ᱱᱷᱟᱜ ᱠᱟᱹᱢᱤ ᱠᱚᱫᱚ ᱱᱷᱟᱜ ᱢᱟ ᱠᱟᱹᱴᱤᱡ ᱪᱮᱫ ᱞᱮᱠᱟ ᱪᱟᱞᱟᱜ ᱠᱟᱱᱟ ᱟᱯᱮ ᱫᱤᱥᱚᱢ ᱥᱮᱫ ᱫᱚ? ᱢᱟ ᱠᱟᱹᱴᱤᱡ ᱞᱟᱹᱭ ᱥᱟᱰᱮᱭᱟᱜ ᱵᱮᱱ ᱾
ᱠᱟᱹᱢᱤ ᱠᱚᱫᱚ ᱚᱱᱠᱟ ᱫᱚ ᱱᱦᱟᱸᱜ ᱱᱚᱛᱮ ᱫᱚ ᱾ ᱪᱟᱞᱟᱜ ᱠᱟᱱ ᱜᱮᱭᱟ ᱵᱷᱟᱹᱜᱤ ᱜᱮ ᱪᱟᱞᱟᱜ ᱠᱟᱱᱟ ᱾
ᱚ ᱟᱪᱷᱟ ᱜᱚᱝᱠᱮ ᱛᱟᱦᱚᱞᱮ ᱱᱤᱛᱚᱜ ᱫᱚ ᱱᱟᱯᱟᱭ ᱜᱮ ᱪᱟᱞᱟᱜ ᱠᱟᱱᱟ ᱥᱮ ᱪᱮᱫ?
ᱦᱮᱸ ᱦᱮᱸ ᱠᱟᱹᱢᱤ ᱠᱚᱫᱚ ᱱᱤᱛᱚᱜ ᱫᱚ ᱦᱟᱜ ᱱᱚᱣᱟ ᱾ ᱦᱩᱲᱩ ᱨᱚᱦᱚᱭ ᱠᱚᱜᱮ ᱦᱟᱸᱜ ᱪᱟᱞᱟᱜ ᱠᱟᱱᱟ ᱟᱹᱰᱤ ᱡᱳᱨ ᱦᱟᱸᱜ ᱡᱟᱹᱥᱛᱤ ᱪᱟᱹᱞᱩ ᱠᱟᱱᱟ ᱱᱤᱛᱚᱜ ᱫᱚ ᱟᱞᱮ ᱥᱮᱫ ᱫᱚ ᱾ ᱢᱚᱴᱟ ᱢᱩᱴᱤ ᱟᱹᱰᱤ ᱰᱷᱮᱨ ᱜᱮ ᱦᱟᱸᱜ ᱦᱮᱸ ᱢᱮᱱᱠᱷᱟᱱ ᱱᱤᱛᱚᱜ ᱫᱚ ᱦᱟᱜ ᱟᱞᱮᱥᱮᱫ ᱫᱚ ᱦᱟᱜ ᱠᱚ ᱾ ᱯᱩᱨᱟᱹᱣ ᱯᱩᱨᱟᱹᱣᱮᱫᱟ ᱵᱟᱹᱭᱦᱟᱹᱲ ᱠᱚᱫᱚ ᱯᱩᱨᱟᱹᱣ ᱟᱠᱟᱱᱟ ᱵᱟᱹᱫᱽ ᱠᱚᱠᱚ ᱾ ᱯᱩᱨᱟᱹ ᱯᱩᱨᱟᱹ ᱮᱫᱟ ᱦᱟᱜ ᱾
ᱚ ᱟᱪᱷᱟ ᱾
ᱟᱫᱚ ᱱᱚᱜᱼᱚᱭ ᱟᱫᱚ ᱟᱫᱚ ᱾ ᱟᱫᱚ ᱱᱚᱜᱚᱭ ᱡᱮ ᱢᱟᱨᱟᱝ ᱜᱚᱝ ᱛᱟᱠᱚᱱᱟᱜ ᱠᱚ ᱨᱚᱦᱚᱲ ᱦᱚᱪᱚᱭᱮᱫ ᱵᱚᱱ ᱡᱟᱦᱟᱸ ᱠᱚ ᱩᱰᱩᱠ ᱠᱟᱫᱟ ᱦᱟᱸᱜ ᱟᱫᱚ ᱱᱚᱜᱚ ᱱᱚᱣᱟ ᱠᱚ ᱾ ᱠᱟᱛᱷᱟᱜ ᱜᱮ ᱵᱟᱝ ᱵᱟᱝ ᱤᱭᱟᱹ ᱦᱤᱲᱤᱧᱚᱜ ᱾ ᱮᱱᱛᱮ ᱱᱚᱣᱟ ᱠᱚ ᱩᱱᱠᱩᱣᱟᱜ ᱢᱟᱨᱟᱝ ᱜᱚᱝᱠᱮ ᱠᱚᱣᱟᱜ ᱢᱤᱫᱴᱤᱡ ᱡᱟᱦᱟᱸ ᱥᱟᱯᱲᱟᱣ ᱛᱟᱠᱚ ᱟᱫᱚ ᱱᱚᱜᱚ ᱱᱚᱣᱟ ᱜᱮ ᱾ ᱦᱩᱲᱩ ᱨᱚᱦᱚᱭ ᱠᱷᱱ ᱱᱚᱣᱟ ᱜᱮ ᱟᱨᱦᱚ ᱵᱟᱹᱲᱛᱤ ᱫᱷᱮᱭᱟᱱ ᱮᱢᱟᱜ ᱦᱩᱭᱩᱜ ᱠᱟᱱᱟ ᱾
ᱦᱳᱭ ᱦᱳᱭ ᱦᱳᱭ ᱟᱹᱰᱤ ᱡᱚᱛᱷᱟᱛ ᱠᱟᱛᱷᱟ ᱵᱤᱱ ᱞᱟᱹᱭ ᱟᱠᱮᱫᱟ ᱜᱚᱢᱠᱮ ᱾ ᱟᱫᱚ ᱜᱚᱢᱠᱮ ᱫᱤᱥᱚᱢ ᱫᱚ ᱮᱸ ᱾ ᱫᱤᱥᱚᱢ ᱫᱚ ᱜᱳᱞ ᱧᱚᱜ ᱜᱮ ᱛᱟᱵᱚᱱᱟ ᱢᱮᱱᱠᱷᱟᱱ ᱟᱯᱮ ᱥᱮᱫ ᱫᱚ ᱚᱠᱟ ᱞᱮᱠᱟ ᱟᱞᱮ ᱥᱮᱫ ᱫᱚ ᱱᱟᱦᱟᱜ ᱾ ᱚᱱᱠᱟ ᱫᱚ ᱵᱟᱝ ᱜᱚᱝᱠᱮ ᱦᱳᱭ ᱥᱮ ᱾ ᱟᱫᱚ ᱱᱟᱦᱟᱜ ᱜᱚᱝᱠᱮ ᱢᱮᱱᱫᱚ ᱾ ᱦᱮ ᱛᱟᱦᱚᱞᱮ ᱟᱞᱮᱥᱮᱫ ᱫᱚ ᱱᱦᱟᱜ ᱜᱚᱝᱠᱮ ᱱᱚᱜᱚᱭ ᱱᱤᱛᱚᱜ ᱜᱩᱨᱤᱡ ᱠᱚ ᱤᱫᱤ ᱵᱟᱲᱟ ᱦᱩᱭᱩᱜ ᱾ ᱠᱟᱱᱟ ᱫᱤᱯᱤᱞ ᱠᱟᱛᱮᱫ ᱤᱫᱤᱭ ᱦᱩᱭᱩᱜ ᱤᱫᱤᱭᱮᱫᱟᱠᱚ ᱚᱲᱟᱜ ᱦᱚᱲ ᱠᱚ ᱾
ᱚ ᱢᱟᱱᱮ ᱜᱚᱲᱟ ᱠᱷᱚᱡ ᱜᱩᱨᱤᱡ ᱜᱩᱨᱤᱡ ᱰᱷᱚᱰᱟ ᱨᱮ ᱾
ᱦᱳᱭ ᱦᱳᱭ ᱜᱩᱨᱤᱡ ᱰᱷᱚᱰᱟ ᱨᱮ ᱟᱨ ᱵᱟᱝ ᱾ ᱮᱱ ᱠᱤᱪᱷᱩ ᱜᱟᱱ ᱫᱚ ᱜᱩᱨᱤᱡ ᱰᱦᱚᱰᱟᱜ ᱨᱮ ᱜᱚᱝᱠᱮ ᱟᱨ ᱠᱤᱪᱷᱩ ᱜᱟᱱ ᱫᱚ ᱾ ᱢᱮᱱ ᱫᱚ ᱵᱟᱹᱭᱦᱟᱹᱲ ᱥᱮᱡ ᱥᱮ ᱵᱟᱹᱫᱽ ᱥᱮᱡ ᱨᱮᱠᱚ ᱤᱫᱤᱭᱮᱫᱟ ᱾
ᱚ ᱴᱷᱤᱠ ᱟᱪᱷᱟ ᱡᱟᱦᱟᱸ ᱟᱵᱚ ᱢᱮᱛᱟᱜ ᱠᱟᱱᱟ ᱵᱚᱱ ᱡᱟᱦᱟᱸ ᱦᱟᱸᱜ ᱡᱳᱭᱵᱚ ᱥᱟᱨ ᱾ ᱦᱳᱭ, ᱦᱳᱭ ᱚᱱᱮ ᱚᱱᱟ ᱨᱩᱯ ᱛᱮ ᱦᱟᱸᱜ ᱚᱱᱟ ᱦᱮᱸ ᱠᱷᱮᱛ ᱵᱟᱹᱫᱽ ᱥᱮᱫ ᱯᱮ ᱤᱫᱤᱭᱮᱫᱟ ᱛᱟᱦᱞᱮ?
ᱦᱳᱭ ᱦᱳᱭ ᱦᱳᱭ᱾
ᱦᱩ‍ᱸ ᱦᱩᱸ ᱦᱩᱸ᱾
ᱟᱫᱚ ᱱᱚᱜ-ᱚᱭ ᱱᱟᱦᱟᱜ ᱱᱤᱛᱳᱜ ᱫᱚ ᱱᱟᱦᱟᱜ ᱠᱷᱮᱛ ᱵᱟᱹᱫᱽ ᱠᱚ ᱛᱚᱞᱟ ᱵᱟᱲᱟ ᱦᱩᱭᱩᱜ-ᱟ ᱛᱚ᱾
ᱦᱩᱸ ᱦᱩᱸ ᱦᱩᱸ, ᱩᱸ᱾
ᱛᱚᱞᱟ ᱵᱟᱲᱟ ᱠᱟᱛᱮᱫ ᱱᱟᱦᱟᱜ ᱟᱫᱚ ᱱᱟᱦᱟᱜ ᱜᱚᱝᱠᱮ ᱟᱫᱚ ᱫᱤᱠᱷᱤ ᱱᱟᱦᱟᱜ ᱟᱨᱚ ᱛᱤᱱᱟᱹᱜ ᱫᱤᱱ ᱚᱱᱟ ᱛᱤᱥ ᱠᱚᱛᱮ ᱦᱟᱨᱟᱜ ᱠᱟᱱᱟ ᱥᱮ ᱵᱟᱝ ᱦᱟᱨᱟᱜ ᱠᱟᱱᱟ ᱟᱫᱚ ᱚᱱᱮ ᱚᱱᱟ ᱠᱚᱭᱚᱜ
ᱦᱩᱸ, ᱚᱵᱚᱥᱥᱳᱭ᱾
ᱦᱳᱭ ᱜᱚᱝᱠᱮ ᱡᱳᱨ ᱠᱟᱛᱮᱫ ᱢᱟ ᱵᱟᱵᱮᱱ, ᱦᱳᱭ ᱜᱚᱝ ᱠᱮ ᱢᱮᱱᱟᱜ ᱫᱚ ᱢᱮᱱᱟᱜ ᱞᱮᱜᱮᱭᱟ ᱟᱫᱚ ᱱᱟᱦᱟᱜ ᱫᱤᱠᱷᱤᱱᱟᱜ ᱪᱮᱫ ᱞᱮᱠᱟᱜ ᱠᱟᱱᱟ, ᱠᱚᱭᱚᱜ ᱦᱚᱨ ᱨᱮᱜᱮ
ᱦᱩᱸ ᱪᱟᱥ ᱢᱟ ᱟᱵᱚ ᱢᱟ ᱥᱟᱱᱟᱢ ᱠᱚᱜᱮᱵᱚᱱ ᱪᱟᱥ ᱵᱟᱠᱷᱟᱡ ᱚᱱᱮ ᱩᱱᱤ ᱵᱟᱝᱠᱚ ᱞᱟᱹᱭ ᱟᱠᱟᱫ ᱡᱩᱫᱤ ᱵᱟᱢ ᱪᱟᱥᱟ ᱪᱮᱫ ᱛᱟᱞᱦᱮ ᱪᱮᱫ ᱞᱮᱠᱟ ᱢᱤᱫᱴᱤᱡ ᱦᱟᱸᱜ ᱠᱟᱛᱷᱟ ᱢᱮᱱᱟᱜ-ᱟ ᱦᱤᱲᱤᱧ ᱠᱟᱫᱟᱞᱤᱧ᱾ ᱚᱱᱮ ᱢᱮᱱᱟ ᱴᱠᱚ ᱥᱟᱦᱟᱱ ᱯᱟᱲᱟᱜ ᱢᱮ ᱡᱩᱫᱤ ᱵᱟᱢ ᱯᱟᱲᱟᱜᱟᱼᱟ ᱪᱮᱫ ᱟᱢᱟᱜ ᱡᱟᱸᱜᱟᱢ ᱴᱷᱮᱠᱟᱣᱟ? ᱚᱱᱟ ᱠᱚ ᱜᱚᱝᱠᱮ ᱱᱚᱣᱟ ᱦᱚᱸ ᱟᱵᱚ ᱢᱟ ᱪᱟᱥᱜᱮ ᱞᱟᱜᱟᱣ ᱟᱵᱚᱱᱟ ᱵᱟᱠᱷᱟᱡ ᱪᱮᱫ ᱵᱚᱱ ᱡᱚᱢᱟ?
ᱦᱳᱭ ᱜᱚᱝᱠᱮ ᱱᱤᱭᱟᱹ ᱫᱚ ᱟᱹᱰᱤ ᱡᱚᱛᱷᱟᱛ ᱠᱟᱛᱷᱟ ᱵᱮᱱ ᱞᱟᱹᱭ ᱠᱟᱫᱟ ᱟᱨ ᱥᱮᱫᱟᱭ ᱦᱟᱯᱲᱟᱢ ᱠᱚ ᱟᱵᱚ ᱴᱷᱮᱱ ᱢᱟᱠᱚ ᱫᱚᱦᱚ ᱟᱹᱜᱩ ᱟᱠᱟᱫ ᱜᱮᱭᱟ ᱡᱮ ᱵᱟᱝᱢᱟ ᱟᱵᱚ ᱫᱚ ᱡᱟᱦᱟᱸ, ᱡᱟᱦᱟᱸ ᱛᱤᱱᱟᱹᱜ ᱞᱟᱹᱴᱩ ᱵᱚᱱ ᱪᱟᱹᱠᱨᱤ ᱵᱟᱹᱠᱨᱤ ᱨᱮᱦᱚᱸ ᱟᱵᱚ ᱫᱚ ᱪᱟᱥ ᱫᱚ ᱱᱤᱦᱟᱹᱛᱤ ᱠᱚᱨᱟᱣ ᱜᱮ ᱞᱟᱜᱟᱣ
ᱚᱵᱚᱥᱥᱳᱭ ᱚᱵᱚᱥᱥᱳᱭ ᱦᱩᱸ᱾
ᱡᱟᱦᱟᱸ ᱞᱮᱠᱟ ᱠᱟᱛᱮᱜ ᱨᱮᱦᱚᱸ᱾
ᱦᱩᱸ᱾ ᱛᱟᱦᱞᱮ ᱜᱚᱝᱠᱮ ᱪᱟᱥ ᱢᱟᱞᱟᱝ ᱵᱟᱯ ᱨᱚᱯᱚᱲ ᱠᱟᱱ ᱜᱮ ᱪᱟᱥ ᱱᱤᱭᱮ ᱜᱮᱞᱟᱝ ᱨᱚᱯᱚᱲ ᱠᱟᱱᱟ ᱴᱷᱤᱠ ᱜᱮᱭᱟ ᱟᱹᱞᱤᱧ
ᱦᱳᱭ᱾
ᱟᱹᱰᱤ‌ ᱵᱷᱟᱜᱤ ᱚᱞᱮᱥ ᱟᱵ ᱟᱞᱮ ᱥᱮᱱᱟᱜ ᱪᱟᱥ ᱵᱮᱱ ᱵᱩᱡᱟ, ᱢᱮᱱᱠᱷᱟᱱ ᱟᱯᱮ ᱥᱮᱫ ᱪᱟᱥ ᱠᱚᱫᱚ ᱦᱟᱸᱜ ᱪᱮᱫ ᱞᱮᱠᱟ ᱠᱟᱰᱟ ᱰᱟᱹᱝᱨᱤ ᱠᱚᱛᱮ ᱜᱮ ᱯᱮ ᱪᱟᱥᱟ? ᱥᱮ ᱢᱮᱨᱚᱢ ᱵᱷᱤᱲᱤ, ᱢᱮᱨᱚᱢ ᱵᱷᱤᱰᱤ ᱫᱚ ᱵᱟᱝ-ᱟ ᱴᱮᱠᱴᱟᱨ ᱯᱷᱮᱠᱴᱟᱨ ᱛᱮᱜᱮ ᱯᱮ ᱪᱟᱥᱟ?
ᱦᱳᱭ ᱜᱚᱝᱠᱮ ᱢᱮᱱ ᱫᱚ ᱱᱟᱦᱟᱜ ᱟᱞᱮᱥᱮᱫ ᱨᱮᱱ ᱦᱚᱲ ᱫᱚ ᱱᱟᱦᱟᱜ ᱫᱚᱢᱮ ᱮᱠᱴᱟ ᱫᱚ ᱱᱟᱦᱟᱜ ᱮᱻᱱ ᱪᱤᱱ ᱛᱟᱹ ᱵᱷᱟᱵᱱᱟ ᱫᱚ ᱴᱷᱤᱠ ᱫᱚ ᱴᱷᱤᱠ ᱜᱮᱛᱟ ᱠᱚᱣᱟ ᱟᱨ ᱚᱱᱮ ᱵᱟᱠᱷᱟᱱ ᱫᱚ ᱟᱹᱰᱤ ᱜᱟᱱ ᱡᱟᱭᱜᱟ ᱨᱮᱫᱚ ᱢᱮᱱᱟᱜ ᱠᱚᱣᱟ ᱜᱚᱝᱠᱮ ᱡᱮᱢᱚᱱ ᱟᱞᱮ ᱥᱮᱫ ᱫᱚ ᱵᱤᱛᱠᱤᱞ ᱰᱟᱝᱨᱤ ᱱᱚᱜ-ᱚᱝᱠᱟ ᱦᱳᱭᱛᱚ ᱡᱩᱫᱤ ᱢᱮᱱᱟᱜ ᱠᱚᱣᱟ ᱰᱟᱹᱝᱨᱤ ᱠᱚ ᱢᱮᱱᱟᱜ ᱠᱚᱣᱟ ᱟᱨ ᱵᱤᱛᱠᱤᱞ ᱠᱚ ᱢᱮᱱᱟᱜ ᱠᱚᱣᱟ᱾
ᱚ, ᱟᱪᱪᱷᱟ ᱦᱮᱸ᱾
ᱟᱫᱚ ᱰᱟᱹᱝᱨᱤ ᱡᱩᱫᱤ ᱚᱱᱠᱟ ᱡᱚᱲ ᱵᱟᱹᱱᱩᱜ ᱠᱚᱣᱟ ᱟᱫᱚ ᱵᱤᱛ ᱠᱤᱛᱠᱤᱞ ᱥᱟᱞᱟᱜ ᱡᱩᱫᱤ ᱜᱚᱢᱠᱮ ᱡᱩᱫᱤ ᱡᱚᱲᱚᱜ-ᱟᱭ ᱛᱟᱦᱞᱮ ᱵᱤᱛᱠᱤᱞ ᱥᱟᱞᱟᱜ ᱜᱮᱞᱮ ᱥᱤᱭᱮᱫᱟ᱾ ᱟᱫᱚ ᱚᱱᱮ ᱜᱚᱜᱠᱮ ᱠᱟᱹᱢᱤ ᱦᱩᱭᱮᱱ ᱠᱷᱟᱱ ᱢᱟ ᱢᱟᱨᱟᱝ ᱠᱟᱛᱷᱟ᱾
ᱚᱵᱚᱥᱥᱳᱭ᱾ ᱦᱩᱸ ᱦᱩᱸ᱾
ᱦᱳᱭ᱾
ᱟᱞᱮ ᱥᱮᱫ ᱦᱚᱸ ᱚᱱᱠᱟ ᱫᱚ ᱢᱟ ᱞᱟᱹᱭ ᱵᱮᱱ᱾
ᱛᱤᱱᱟᱹᱜ ᱚᱠᱟᱞᱮᱠᱟ?
ᱟᱞᱮ ᱥᱮᱫ ᱫᱚ ᱦᱟᱸᱜ ᱱᱚᱝᱠᱟ ᱫᱚ ᱦᱟᱸᱜ ᱢᱮᱨᱚᱢ ᱠᱚᱛᱮ ᱜᱮ ᱪᱟᱥ ᱠᱚᱫᱚ ᱦᱟᱸᱜ᱾
ᱟᱪᱪᱷᱟ ᱜᱚᱝᱠᱮ ᱛᱟᱦᱞᱮ ᱟᱹᱰᱤ ᱞᱟᱹᱴᱩ ᱞᱟᱹᱴᱩ ᱢᱮᱨᱚᱢ ᱫᱚ ᱛᱟᱦᱞᱮ᱾
ᱵᱟᱝᱜᱮ ᱢᱮᱨᱚᱢ ᱫᱚ ᱦᱩᱰᱤᱧ ᱜᱮ ᱢᱮᱱᱠᱷᱟᱱ ᱡᱟᱦᱟᱸᱭᱟᱜ ᱪᱟᱥ ᱢᱟᱱᱮ ᱱᱚᱝᱠᱟ ᱢᱮᱨᱚᱢ ᱫᱚᱞᱤᱧ ᱞᱟᱹᱭ ᱚᱪᱚᱭᱫᱟ ᱦᱚᱭᱛᱳ ᱪᱟᱥ ᱛᱟᱵᱤᱱᱟ ᱛᱚ ᱛᱟᱦᱞᱮ ᱦᱩᱲᱩ ᱨᱚᱦᱚᱭ ᱞᱟᱜᱟᱜᱼᱟ ᱴᱷᱤᱠ ᱜᱮᱭᱟ᱾
ᱦᱚᱭ ᱦᱚᱭ᱾
ᱟᱵᱤᱱᱟᱜ ᱫᱚ ᱚᱝᱠᱟ ᱦᱟᱸᱜ ᱥᱟᱸᱜᱮ ᱠᱷᱮᱛ ᱜᱮᱭᱟ ᱟᱨ ᱚᱲᱟᱜ ᱨᱮᱦᱟᱸᱜ ᱦᱚᱲ ᱠᱚ ᱠᱚᱢ ᱜᱮᱭᱟ ᱴᱷᱤᱠ ᱛᱟᱦᱞᱮ ᱛᱚ ᱦᱟᱸᱜ ᱱᱚᱝᱠᱟ ᱫᱚ ᱦᱚᱲ ᱠᱚ ᱟᱨ ᱚᱝᱠᱟ ᱢᱟ ᱦᱟᱸᱜ ᱢᱮᱥᱤᱱ ᱠᱚᱢᱟ ᱵᱟᱹᱱᱩᱜᱼᱟ᱾
ᱦᱩᱸ
ᱛᱟᱦᱞᱮ ᱚᱝᱠᱟ ᱫᱚ ᱦᱟᱸᱜ ᱦᱚᱲ ᱠᱚᱛᱮ ᱜᱮ ᱚᱝᱠᱟ ᱞᱮᱵᱟᱨ ᱥᱮ ᱢᱩᱱᱤᱥ ᱥᱮ ᱠᱟᱹᱲᱢᱤ ᱟᱵᱚᱣᱟᱜ ᱥᱟᱱᱛᱟᱲ ᱠᱟᱛᱷᱟ ᱨᱮᱫᱚ ᱢᱮᱱᱟᱜ ᱢᱩᱱᱤᱥ ᱠᱟᱹᱲᱢᱤ ᱦᱮᱸ᱾ ᱦᱳᱭ ᱦᱳᱭ ᱟᱫᱚ ᱚᱱᱮ ᱩᱝᱠᱩᱜ ᱜᱮ ᱟᱫᱚ ᱩᱝᱠᱩ ᱫᱚᱠᱚ ᱵᱟᱝ ᱠᱚ ᱢᱮᱱᱟ ᱡᱮ ᱟᱞᱮ ᱫᱚ ᱯᱩᱭᱥᱟᱹ ᱞᱮᱠᱟ ᱟᱞᱮ ᱫᱚ ᱢᱮᱨᱚᱢ ᱮᱢᱟ ᱞᱮᱯᱮ ᱮᱸ ᱱᱤᱱᱟᱹᱜ ᱱᱤᱱᱟᱹᱜ ᱠᱷᱮᱛ ᱞᱮ ᱨᱚᱦᱚᱭ ᱞᱮᱠᱷᱟᱡ ᱱᱤᱱᱟᱹᱜ ᱜᱟᱱ ᱢᱮᱨᱚᱢ ᱞᱟᱜᱟᱜᱼᱟ ᱢᱟᱱᱮ ᱱᱩᱠᱩ ᱫᱚ ᱦᱟᱸᱜ ᱡᱤᱞ ᱡᱤᱞ ᱡᱤᱞ ᱠᱚ ᱡᱚᱢᱟ ᱴᱷᱤᱠ ᱜᱮᱭᱟ᱾
ᱦᱳᱭ
ᱦᱳᱭ ᱚᱱᱟ ᱫᱚ ᱦᱟᱸᱜ ᱠᱩᱲᱤ ᱠᱚᱠᱚ ᱠᱟᱹᱢᱤᱭᱟ᱾ ᱟᱨ ᱠᱚᱲᱟ ᱠᱚ ᱦᱟᱸᱜ ᱫᱚ ᱚᱝᱠᱟ ᱫᱚ ᱦᱟᱸᱜ ᱵᱟᱡᱟᱨ ᱠᱟᱹᱢᱤ ᱠᱚ ᱪᱟᱞᱟᱜᱼᱟ ᱚᱱᱛᱮ ᱠᱷᱚᱱᱟᱜ ᱯᱩᱥ ᱯᱩᱭᱥᱟᱹ ᱠᱚ ᱨᱳᱡᱽᱜᱟᱨ ᱟᱹᱜᱩᱭᱟ ᱚᱱᱛᱮ ᱫᱚ ᱦᱟᱸᱜ ᱱᱩᱠᱩ ᱠᱩᱲᱤ ᱠᱚᱫᱚ ᱦᱟᱸᱜ ᱡᱤᱞ ᱠᱚ ᱨᱚᱡᱽᱜᱟᱨᱟ᱾
ᱦᱳᱭ ᱦᱳᱭ
ᱦᱳᱭ ᱟᱫᱚ ᱚᱱᱟ ᱛᱮᱞᱤᱧ ᱞᱟᱹᱭ ᱠᱟᱫᱟ ᱟᱞᱮᱥᱮᱜ ᱫᱚ ᱦᱟᱸᱜ ᱚᱝᱠᱟ ᱫᱚ ᱦᱟᱸᱜ ᱢᱮᱨᱚᱢ ᱛᱮ ᱪᱟᱥ ᱫᱚ᱾
ᱦᱳᱭ ᱟᱫᱚ ᱱᱟᱜ ᱜᱚᱝᱠᱮ ᱩᱱᱠᱩᱱᱟᱜ ᱢᱮᱱᱫᱚ ᱡᱟᱦᱟᱭᱱᱟᱜ ᱟᱯᱮᱨᱮᱱ ᱞᱮᱵᱟᱨ ᱥᱮ ᱡᱟᱦᱟᱭᱱᱟᱜ ᱟᱯᱮᱨᱮᱱ ᱢᱩᱱᱤᱥ
ᱦᱩᱸ ᱦᱩᱸ
ᱟᱫᱚ ᱜᱚᱝᱠᱮ ᱱᱩᱠᱩᱣᱟᱜ ᱠᱟᱛᱷᱟ ᱛᱮᱯᱮ ᱪᱟᱞᱟᱜ ᱠᱟᱱᱟ ᱟᱫᱚ ᱱᱩᱠᱩ ᱡᱩᱫᱤ ᱢᱤᱫ ᱫᱤᱱ ᱜᱚᱝᱠᱮ ᱠᱚ ᱞᱟᱹᱭᱟ ᱟᱞᱮ ᱫᱚ ᱟᱯᱮᱨᱮ ᱨᱮᱱ ᱡᱩᱫᱤ ᱛᱤᱨᱞᱟᱹ ᱠᱚ ᱢᱮᱱᱟᱜ ᱠᱚᱣᱟ ᱛᱚᱵᱮ ᱟᱯᱮ ᱚᱲᱟᱜ ᱨᱮᱞᱮ ᱠᱟᱹᱢᱤᱭᱟ ᱵᱟᱠᱷᱟᱱ ᱫᱚ ᱵᱟᱞᱮ ᱠᱟᱹᱢᱤᱭᱟ ᱟᱫᱚ ᱜᱚᱝᱠᱮ
ᱱᱚᱣᱟ ᱫᱚ ᱦᱟᱸᱜ ᱚᱝᱠᱟ ᱢᱟ ᱦᱟᱸᱜ ᱞᱟᱹᱭ ᱫᱚ ᱱᱤᱛᱚᱜ ᱫᱚ ᱦᱟᱸᱜ ᱵᱟᱝ ᱜᱟᱱᱚᱜ ᱠᱟᱱᱟ᱾
ᱦᱳᱭ
ᱢᱮᱱᱠᱷᱟᱱ ᱛᱤᱨᱞᱟᱹ ᱠᱚ ᱫᱚ ᱟᱫᱚ ᱛᱤᱨᱞᱟᱹ ᱠᱚᱜᱮ ᱠᱚ ᱠᱟᱹᱢᱤ ᱠᱟᱱ ᱫᱚ ᱦᱟᱸᱜ ᱚᱝᱠᱟ ᱫᱚ ᱟᱨ
ᱠᱩ-ᱠᱚᱲᱟ ᱠᱚᱢᱟ ᱦᱟᱸᱜ ᱚᱱᱛᱮ ᱵᱟᱡᱟᱨ ᱠᱟᱹᱢᱤ ᱠᱚ ᱪᱟᱞᱟᱜ ᱠᱟᱱ ᱫᱚ᱾
ᱟᱪᱪᱷᱟ ᱦᱚᱭᱛᱚ ᱟᱫᱚ ᱦᱮᱸ ᱜᱚᱝᱠᱮ ᱛᱟᱦᱞᱮ ᱟᱹᱰᱤ ᱱᱟᱯᱟᱭ ᱠᱟᱛᱷᱟ ᱡᱟᱠ ᱵᱤᱱ ᱞᱟᱹᱭ ᱠᱮᱫᱟ᱾ ᱡᱩᱫᱤ ᱛᱟᱦᱞᱮ ᱩᱝᱠᱩ ᱛᱤᱨᱞᱟᱹ ᱡᱩᱫᱤ ᱢᱤᱫ ᱫᱤᱱ ᱠᱚ ᱟᱹᱭᱫᱟᱹᱨᱟ ᱡᱮ ᱟᱞᱮ ᱫᱚ ᱠᱚᱲᱟ ᱫᱚᱨᱠᱟᱨ ᱛᱟᱞᱮ᱾
ᱟᱹᱰᱤ ᱡᱚᱛᱷᱟᱛ ᱠᱟᱛᱷᱟ ᱵᱮᱱ ᱨᱚᱲ ᱠᱟᱫᱟ ᱨᱚᱲ ᱫᱚ ᱢᱮᱱᱠᱷᱟᱱ
ᱦᱳᱭ ᱜᱚᱝᱠᱮ ᱱᱤᱭᱟᱹ ᱢᱟᱱᱮ ᱯᱚᱨᱮ ᱛᱮᱱᱟᱜ ᱢᱟ ᱜᱚᱝᱠᱮ ᱵᱟᱵᱚᱱ ᱞᱟᱹᱭ ᱫᱟᱲᱮᱭᱟᱜᱼᱟ ᱥᱮ ᱵᱟᱭᱪᱟᱱᱥ ᱯᱟᱪᱮᱫ᱾
ᱵᱟᱭᱪᱟᱱᱥ ᱚᱵᱚᱥᱥᱳᱭ ᱟᱵᱮᱱ ᱦᱚᱭᱛᱚ ᱩᱸ ᱟᱵᱮᱱ ᱦᱚᱭᱛᱚ ᱟᱵᱮᱱ ᱦᱚᱭᱛᱚ ᱧᱮ
ᱟᱨ ᱜᱚᱝᱠᱮ ᱚᱠᱚᱭ ᱛᱟᱹᱨᱩᱵ ᱞᱮᱠᱟᱱ ᱟ ᱜᱚᱝᱠᱮ ᱟᱵᱮᱱ ᱥᱩᱨ ᱨᱮ ᱛᱟᱹᱨᱩᱵᱽ ᱞᱮᱠᱟᱱ ᱠᱚᱲᱟ ᱢᱮᱱᱟᱭᱟ ᱥᱮ ᱪᱮᱫ?
ᱚᱵᱚᱥᱥᱳᱭ ᱱᱩᱭ ᱫᱚ ᱢᱤᱫᱴᱤᱡ ᱱᱩᱭ ᱫᱚ ᱥᱚᱸ-ᱰᱚ ᱢᱟᱛᱟᱞ ᱠᱟᱱᱟᱭ ᱟᱫᱚ ᱱᱩᱭ ᱥᱚᱸᱰᱚ ᱢᱟ ᱛᱟᱞ ᱦᱚᱸ ᱱᱩᱭ ᱱᱚᱸᱰᱮ ᱟᱭᱨᱮᱱ᱾ ᱟᱡᱨᱮᱱ ᱮᱨᱟ ᱛᱟᱭ ᱩᱱᱤ ᱫᱚᱭ ᱢᱮᱱ ᱠᱟᱫᱟ ᱟᱞᱮ ᱴᱷᱮᱡ ᱠᱟᱹᱢᱤ ᱦᱮᱡ ᱠᱟᱱᱟᱭ ᱢᱮᱱᱠᱷᱟᱱ ᱟᱡᱨᱮᱱ ᱮᱨᱟᱛᱟᱭ ᱢᱮᱱ ᱠᱟᱫᱟ᱾ ᱵᱮᱥ ᱤᱭᱟᱹ ᱡᱟᱹᱭ᱾
ᱦᱳᱭ ᱜᱚᱝᱠᱮ᱾
ᱤᱧ ᱫᱚ ᱢᱮᱨᱚᱢ ᱫᱚ ᱵᱟᱝ ᱞᱟᱜᱟᱜ-ᱟ ᱤᱧ ᱫᱚ ᱱᱤᱭᱟᱹ ᱵᱟᱨ ᱫᱚ᱾ ᱠᱟᱹᱣᱰᱤ ᱜᱤ ᱠᱟᱹᱣᱰᱤ ᱜᱮ ᱮᱢᱟᱣᱟᱹᱧ ᱯᱮ᱾ ᱚᱱᱟ ᱠᱟᱹᱣᱰᱤ ᱠᱷᱚᱠᱚᱭ᱾
ᱟᱪᱪᱷᱟ ᱟᱪᱪᱷᱟ ᱚ ᱦᱚ᱾ ᱟᱫᱚ ᱜᱚᱢᱠᱮ ᱛᱟᱦᱞᱮ ᱩᱱᱤ ᱫᱚ ᱟᱹᱰᱤ ᱨᱟᱜᱤ ᱠᱚᱲᱟ ᱠᱟᱱᱟᱭ ᱥᱮ ᱪᱮᱫ
ᱮᱠᱫᱚᱢ ᱮᱨᱟ ᱛᱟᱭ ᱨᱳᱡᱽᱜᱟᱨ ᱟᱭ᱾ ᱟᱡᱨᱮᱱ ᱟᱡᱨᱮᱱ ᱦᱮᱨᱮᱞ ᱛᱟᱭ ᱦᱤᱡᱩᱜ-ᱟᱭ ᱩᱱᱤ ᱫᱚ ᱠᱟᱣᱰᱤ ᱠᱚᱠᱚᱭ ᱠᱟᱛᱮ ᱟᱡ ᱫᱚ ᱩᱱᱤ ᱫᱚ᱾ ᱦᱟᱸᱰᱮ ᱱᱟᱸᱰᱮ ᱦᱟᱸᱰᱮ ᱱᱟᱸᱰᱮ ᱢᱟᱱᱮ ᱪᱮᱜ-ᱤ ᱞᱟᱹᱭᱟ ᱜᱤᱛᱤᱡ ᱵᱟᱲᱟᱭᱟᱭ ᱯᱟᱹᱣᱨᱟᱹ ᱧᱩ ᱠᱷᱟᱹᱛᱤᱨ᱾
ᱟᱪᱷᱟ ᱜᱚᱝᱠᱮ ᱱᱚᱜ ᱱᱚᱣᱟ ᱠᱷᱟᱛᱤᱨ ᱜᱮᱛᱚ ᱟᱵᱚ᱾ ᱟᱵᱚ ᱥᱚᱢᱟᱡᱽ ᱢᱟ ᱞᱟᱛᱟᱨ ᱥᱮᱡ ᱞᱤᱸᱜᱤ ᱟᱸᱬᱜᱚᱱ ᱠᱟᱱᱟ ᱟᱛᱩ ᱫᱟᱜ ᱞᱮᱠᱟ᱾
ᱢᱮᱱᱠᱷᱟᱱ ᱪᱮᱫ ᱵᱚᱱ ᱪᱤᱠᱟᱹᱭᱟ᱾
ᱟᱵᱤᱱᱟᱜ ᱞᱟᱹᱭ ᱞᱟᱹᱭ ᱛᱮᱦᱚᱸ ᱟᱰᱤ ᱡᱚᱛᱷᱟᱛ ᱵᱮᱱ ᱞᱟᱹᱭ ᱩᱛᱟᱹᱨ ᱠᱟᱫᱟ᱾
ᱢᱮᱱᱠᱷᱟᱱ ᱱᱚᱜ-ᱱᱟ ᱦᱟᱸᱰᱤ ᱦᱟᱸᱰᱤ ᱯᱟᱹᱣᱨᱟᱹ ᱦᱚᱸ᱾ ᱠᱷᱟᱨᱟᱯ ᱫᱚ ᱵᱟᱞᱤᱧ ᱢᱮᱛᱟᱣᱟᱜ-ᱟ ᱪᱮᱫᱟᱜ ᱥᱮ ᱠᱷᱟᱸᱰᱤ ᱯᱟᱹᱣᱨᱟᱹ ᱠᱷᱟᱹᱛᱤᱨ ᱟᱵᱚᱨᱮᱱ ᱵᱚᱸᱜᱟ ᱵᱩᱨᱩ ᱠᱚ ᱵᱩᱡᱷᱟᱹᱜ ᱠᱟᱱᱟ᱾
ᱦᱳᱭ ᱜᱚᱢᱠᱮ ᱛᱟᱦᱞᱮ ᱪᱤᱠᱟᱹ ᱱᱤᱭᱟᱹ ᱫᱚᱵᱮᱱ ᱵᱟᱹᱜᱤ ᱫᱟᱲᱮᱭᱟᱜ-ᱟ᱾ ᱱᱤᱭᱟᱹ ᱢᱟ ᱵᱟᱜᱤ ᱢᱟ ᱵᱟᱭ ᱜᱟᱱᱚᱜ-ᱟ ᱦᱮᱸ ᱥᱮ ᱵᱟᱝ᱾
ᱟᱵᱚ ᱢᱟ ᱥᱮᱫᱟᱭ ᱦᱟᱯᱲᱟᱢ ᱨᱮ ᱜᱮ ᱢᱮᱱᱟᱜ-ᱟ ᱡᱮ ᱟᱵᱚ ᱥᱟᱱᱛᱟᱲ ᱫᱚ᱾ ᱚᱱᱟ ᱡᱮ ᱜᱚᱡ ᱰᱟᱸᱝᱨᱤ ᱵᱚᱰᱚᱡ ᱦᱟᱸᱰᱤ᱾
ᱦᱳᱭ ᱜᱚᱢᱠᱮ᱾ ᱦᱳᱭ ᱦᱳᱭ᱾ ᱦᱳᱭ ᱜᱚᱢᱠᱮ ᱜᱚᱡ ᱰᱟᱹᱝᱨᱤ ᱵᱚᱰᱚᱡ ᱦᱟᱹᱰᱤ᱾ ᱟᱹᱰᱤ ᱢᱤᱜᱴᱮᱱ ᱡᱚᱛᱷᱟᱛ ᱠᱟᱛᱷᱟ ᱵᱮᱱ ᱢᱤᱜᱴᱮᱱ᱾ ᱢᱟᱱᱮ ᱫᱟᱹᱭᱠᱟᱹ ᱞᱮᱠᱟ ᱛᱮᱵᱮᱱ ᱮᱢᱟᱫᱟ ᱥᱮ ᱪᱮᱫ᱾
ᱦᱮᱸ ᱦᱮᱸ ᱦᱮᱸ
ᱟᱪ-ᱪᱷᱟ ᱪᱷᱟ᱾ ᱟᱫᱚ ᱜᱚᱢᱠᱮ ᱛᱟᱦᱞᱮ ᱢᱮᱱᱫᱚ ᱮᱫ᱾ ᱱᱚᱜ-ᱚᱭ ᱡᱮ ᱟᱵᱮᱱ ᱢᱤᱜᱴᱮᱱ ᱦᱟᱸᱰᱤ ᱯᱟᱹᱨᱣᱟᱹ ᱢᱤᱜᱴᱮᱱ ᱵᱮᱱ ᱞᱟᱹᱭ ᱡᱷᱟᱜ ᱠᱮᱫᱟ ᱥᱮ ᱜᱚᱢᱠᱮ᱾ ᱟᱫᱚ ᱜᱚᱢᱠᱮ ᱱᱤᱛᱚᱜ ᱛᱟᱞᱦᱮ ᱦᱟᱸᱰᱤ ᱯᱟᱹᱨᱣᱟᱹ ᱥᱮᱡ ᱜᱮ ᱠᱟᱹᱴᱤᱡ ᱥᱟᱛᱟᱢ ᱞᱟᱝ ᱵᱮᱱᱟᱣ ᱞᱮᱜᱮ᱾
ᱮᱠᱫᱚᱢ᱾
ᱟᱫᱚ ᱜᱚᱢᱠᱮ ᱦᱟᱸᱰᱤ ᱯᱟᱹᱨᱣᱟᱹ ᱫᱚ ᱱᱷᱟᱜ ᱫᱚᱢᱮ ᱮᱠᱴᱟ ᱫᱚ ᱡᱟᱹᱱᱤᱡ ᱵᱟᱝ ᱵᱟᱹᱲᱤᱡ ᱛᱟᱵᱚᱱᱟ ᱦᱮᱸ ᱥᱮ ᱵᱟᱝ᱾
ᱟᱞᱤᱧ ᱫᱚ ᱵᱟᱹᱲᱤᱡ ᱫᱚ ᱵᱟᱞᱤᱧ ᱢᱮᱛᱟᱣᱟᱜ-ᱟ᱾
ᱟᱪᱪᱷᱟ ᱪᱷᱟ᱾
ᱱᱚᱣᱟ ᱫᱩᱱᱭᱟᱹᱨᱮ ᱡᱟᱸᱦᱟᱜᱮ ᱡᱚᱛ ᱡᱟᱸᱦᱟ ᱜᱮ ᱢᱮᱱᱟᱜ-ᱟ ᱚᱠᱟ ᱦᱚᱸ ᱵᱟᱝ ᱵᱟᱲᱤᱡ-ᱟ ᱢᱮᱱᱠᱷᱟᱱ ᱵᱟᱲᱤᱡ᱾ ᱢᱟᱹᱱᱢᱤ ᱜᱮ᱾
ᱦᱳᱭ ᱜᱚᱢᱠᱮ ᱢᱟᱱᱢᱤ ᱜᱮ ᱢᱟᱱᱮ ᱢᱟᱱᱢᱤᱭᱟᱜ ᱜᱮ ᱵᱟᱹᱲᱤᱡ ᱛᱟᱵᱚᱱᱟ᱾
ᱚᱵᱚᱥᱥᱳᱭ᱾
ᱦᱳᱭ᱾
ᱦᱮᱸ᱾
ᱚᱠᱚᱭ ᱢᱟᱱᱢᱤ ᱫᱚ ᱠᱟᱹᱴᱤᱡ ᱢᱟᱱᱮ ᱰᱷᱮᱨᱮ ᱡᱚᱢ ᱡᱚᱱᱚᱜ ᱠᱟᱱᱟ ᱚᱠᱚᱭ ᱫᱚ ᱰᱷᱮᱨᱮ᱾ ᱮᱦᱮᱧ ᱩᱯᱟᱹᱥ ᱛᱮ ᱛᱟᱦᱮᱱ ᱠᱟᱱᱟᱭ᱾
ᱦᱮᱸ ᱦᱩᱸ ᱦᱩᱸ᱾
ᱦᱳᱭ ᱚᱱᱟ ᱨᱮᱜᱮ ᱥᱮ ᱟᱵᱚ ᱫᱚ ᱵᱟᱹᱲᱤᱡ ᱫᱚ᱾
ᱚᱵᱚᱥᱥᱳ ᱚᱱᱟ ᱛᱮᱞᱤᱧ ᱞᱟᱹᱭᱟ ᱟᱹᱞᱤᱧᱟᱹᱜ ᱢᱮᱱᱛᱮᱫᱚ ᱦᱟᱺᱰᱤ ᱯᱟᱹᱣᱨᱟᱹ ᱫᱚ ᱵᱟᱝ ᱵᱟᱹᱲᱤᱡᱼᱟ᱾ ᱵᱟᱹᱲᱤᱡ ᱟᱠᱚ ᱢᱟᱹᱱᱢᱤ᱾
ᱦᱳᱭ ᱜᱚᱢᱠᱮ, ᱟᱫᱚ ᱜᱚᱢᱠᱮ ᱱᱤᱛᱚᱜ ᱱᱟᱦᱟ ᱢᱮᱱᱫᱚ ᱱᱩᱠᱩ ᱟᱨᱚ ᱥᱟᱨᱦᱟᱣ ᱞᱤᱧ ᱮᱢᱟ ᱠᱚᱣᱟ ᱜᱚᱢᱠᱮ ᱟᱵᱮᱱ ᱫᱚ ᱪᱮᱫ ᱞᱮᱠᱟ ᱵᱮᱱ ᱢᱚᱱᱮᱭᱟ᱾ ᱱᱩᱠᱩ ᱡᱟᱦᱟᱸᱭ ᱢᱮᱱᱫᱚ ᱟᱨᱟᱜᱟᱜ ᱡᱟᱦᱟᱸ ᱠᱚ ᱵᱮᱱᱟᱣ ᱠᱟᱫᱟᱭ᱾ ᱟᱫᱚ ᱜᱚᱢᱠᱮ ᱱᱩᱭ ᱱᱟᱦᱟᱜ ᱡᱟᱦᱟᱸᱭ ᱟᱨᱟᱜᱼᱮ ᱵᱮᱱᱟᱣ ᱮᱫᱟ᱾ ᱱᱩᱭ ᱫᱚ ᱟᱹᱰᱤ ᱡᱳᱨ ᱟᱹᱞᱤᱧ ᱫᱚ ᱢᱮᱱ ᱫᱚ ᱢᱟᱱᱮ ᱥᱟᱨᱦᱟᱣ ᱞᱤᱧ ᱮᱢᱟᱭᱟ᱾
ᱢᱟᱥᱮ ᱠᱟᱴᱤᱡ ᱚᱱᱟ ᱱᱟᱥᱮᱱᱟᱜ ᱦᱩᱰᱤᱧ ᱢᱟᱪᱷᱟ ᱛᱮ ᱞᱟᱹᱭ ᱜᱚᱫ ᱠᱟᱜ ᱵᱮᱱ ᱚᱠᱟ ᱞᱮᱠᱟᱨᱮ ᱩᱱᱤ ᱥᱟᱨᱦᱟᱣ
ᱜᱚᱢᱠᱮ ᱟᱵᱚ ᱢᱮᱱᱫᱚ ᱤᱛᱩᱱ ᱟᱥᱲᱟ ᱠᱚᱨᱮᱜ ᱡᱟᱦᱟᱸ ᱞᱮᱠᱟ ᱢᱤᱫᱴᱮᱱ ᱠᱚᱲᱟ ᱥᱮ ᱢᱤᱫᱴᱮᱱ ᱠᱩᱲᱤ ᱡᱚᱠᱷᱚᱱ ᱜᱮ ᱱᱟᱦᱟᱜ ᱮᱠ ᱠᱤᱱ ᱨᱳᱞ ᱮᱫᱟ ᱥᱟᱶ ᱥᱟᱶ ᱛᱮ ᱡᱚᱠᱷᱚᱱ ᱪᱟᱨᱥᱚᱨᱱ ᱪᱟᱨᱥᱚ ᱯᱚᱨᱤᱠᱠᱷᱟ ᱨᱮ ᱱᱩᱠᱤᱱ ᱠᱤᱱ ᱧᱟᱢ ᱮᱫᱟ ᱮᱸᱫ ᱥᱟᱲᱮ ᱛᱤᱱᱥᱚ ᱥᱮ ᱛᱤᱱᱥᱚ ᱟᱥᱤ ᱱᱚᱵᱵᱳᱭ ᱠᱤᱱ ᱧᱟᱢ ᱮᱫᱟ ᱦᱮᱸ ᱥᱮ ᱵᱟᱝ᱾
ᱦᱮᱸ ᱦᱮᱸ᱾
ᱟᱫᱚ ᱜᱚᱝᱠᱮ ᱱᱚᱜ-ᱚᱱᱠᱟᱠᱟ ᱜᱮ ᱡᱮ ᱡᱚᱠᱷᱚᱱ ᱟᱵᱚ ᱦᱚᱸ ᱡᱚᱠᱷᱚᱱ ᱱᱩᱠᱤᱱ ᱱᱟᱦᱜ ᱡᱟᱦᱟᱸᱭ ᱢᱮᱱᱫᱚ ᱟᱹᱰᱤ ᱰᱷᱮᱨ ᱱᱟᱢᱵᱟᱨᱮ ᱧᱟᱢ ᱞᱮᱫ ᱩᱱᱤ ᱡᱚᱠᱷᱚᱱ ᱟᱵᱚ ᱥᱴᱮᱡᱽ ᱪᱮᱛᱟᱱ ᱨᱮ ᱫᱮᱡ ᱠᱟᱛᱮᱫ ᱱᱩᱭ ᱟᱨ ᱵᱟᱦᱟ ᱢᱟᱞᱟ ᱛᱮᱵᱚᱱ ᱮᱢᱟᱭ ᱠᱟᱱᱟ ᱥᱟᱶ ᱥᱟᱶᱛᱮ ᱚᱱᱠᱟ ᱜᱮ ᱟᱹᱰᱤ ᱚᱞ ᱯᱟᱲᱦᱟᱣ ᱞᱟᱹᱜᱤᱫ ᱛᱮ ᱟᱹᱰᱤ ᱯᱩᱛᱷᱤ ᱠᱚᱞᱚᱢ ᱠᱚᱵᱚᱱ ᱮᱢᱟᱭ ᱠᱟᱱᱟ ᱦᱮᱸ ᱥᱮ ᱵᱟᱝ᱾
ᱮᱠᱫᱚᱢ᱾
ᱟᱫᱚ ᱜᱚᱢᱠᱮ ᱚᱱᱮ ᱚᱱᱠᱟ ᱜᱮ ᱟᱵᱚ ᱩᱱᱤ ᱡᱟᱦᱟᱸᱭ ᱟᱨᱟᱜ ᱯᱟᱹᱨᱣᱟᱹᱭ ᱵᱮᱱᱟᱣ ᱟᱠᱟᱫ ᱦᱮᱸ ᱵᱟᱝ᱾
ᱦᱮᱸ ᱦᱮᱸ᱾
ᱩᱱᱤ ᱦᱚᱸ ᱜᱚᱝᱠᱮ ᱟᱵᱚ ᱚᱱᱠᱟ ᱮᱢ ᱫᱚᱨᱠᱟᱨ ᱠᱟᱱᱟ᱾ ᱥᱟᱶ ᱥᱟᱶᱛᱮ ᱩᱱᱤ ᱫᱚ ᱟᱯᱮᱞ ᱠᱚᱨᱮᱱᱟᱜ ᱛᱮᱜᱮ ᱛᱚᱭ ᱵᱮᱱᱟᱣ ᱟᱠᱟᱫᱟ᱾ ᱟᱯᱮᱞ, ᱟᱝᱜᱩᱨ ᱤᱭᱟᱹ ᱠᱟᱭᱨᱟ ᱛᱮ᱾
ᱮᱠᱫᱚᱢ᱾
ᱛᱟᱦᱚᱞᱮ ᱟᱵᱚ ᱛᱚ ᱜᱚᱢᱠᱮ ᱚᱱᱟ ᱟᱯᱮᱞ ᱟᱸᱜᱩᱨ ᱢᱟᱞᱟ ᱠᱟᱛᱮᱫ ᱵᱚᱱ ᱟᱨᱟᱣ ᱫᱟᱲᱮᱭᱟᱭᱟ ᱩᱱᱤ᱾
ᱱᱤᱦᱟᱹᱛᱤ ᱚᱱᱟ ᱫᱚ ᱫᱚᱨᱠᱟᱨ ᱠᱟᱱᱟ᱾
ᱦᱳᱭ ᱜᱚᱢᱠᱮ ᱟᱫᱚ ᱟᱵᱮᱱᱟᱜ ᱢᱟ ᱟᱵᱮᱱᱟᱜ ᱢᱚᱪᱟ ᱛᱮ ᱪᱮᱫ ᱞᱮᱠᱟ ᱡᱩᱫᱤ ᱚᱱᱠᱟ ᱡᱩᱫᱤ ᱢᱮᱱᱟᱜ ᱠᱷᱟᱱ᱾
ᱢᱮᱱᱟᱜᱼᱟ᱾
ᱢᱟ ᱠᱟᱹᱴᱤᱡ ᱛᱟᱦᱟᱞᱮ ᱨᱟᱹ ᱤᱭᱟᱹ ᱨᱚᱲ ᱥᱟᱰᱮᱭᱟᱜ ᱵᱮᱱ᱾
ᱟᱵᱮᱱ ᱢᱟ ᱱᱚᱣᱟ ᱫᱩᱱᱤᱭᱟᱹ ᱨᱮᱵᱮᱱ ᱧᱮᱞ ᱟᱠᱟᱫᱟ ᱟᱵᱚᱣᱟᱜ ᱡᱚᱢ ᱧᱩ᱾ ᱟᱹᱰᱤ ᱟᱹᱰᱤ ᱨᱚᱠᱚᱢ ᱵᱚᱱ ᱡᱚᱢ ᱧᱩᱭᱟ ᱢᱮᱱᱠᱷᱟᱱ ᱚᱠᱚᱭ ᱫᱚᱭ ᱡᱚᱢ ᱠᱚᱣᱟ ᱚᱠᱚᱭ ᱫᱚ ᱡᱚᱢᱟᱭ ᱠᱷᱟᱹᱥᱤ ᱡᱤᱞ ᱟᱨ ᱚᱠᱚᱭ ᱫᱚᱭ ᱡᱚᱢ-ᱟᱭ
ᱯᱟᱹᱴᱷᱤ ᱡᱤᱞ᱾
ᱥᱤᱢ ᱡᱤᱞ, ᱯᱷᱟᱴᱤ ᱡᱤᱞ ᱚᱠᱚᱭ ᱫᱚᱭ ᱡᱚᱢᱟᱭ ᱵᱷᱤᱲᱤ ᱡᱤᱞ ᱚᱱᱠᱟ ᱜᱮ ᱟᱹᱰᱤ ᱟᱹᱰᱤ ᱨᱚᱠᱚᱢ ᱦᱟᱸᱜ ᱵᱚᱱ ᱡᱚᱡᱚᱢ ᱠᱟᱱᱟ᱾ ᱢᱮᱱᱠᱷᱟᱱ ᱱᱚᱣᱟ ᱚᱠᱚᱭ ᱫᱟᱭ ᱡᱚᱢᱟᱭ ᱵᱮᱨᱮᱞ ᱡᱤᱞ᱾ ᱢᱮᱱᱠᱷᱟᱱ ᱱᱩᱭ ᱦᱚᱸ ᱱᱚᱝᱠᱟ ᱜᱮ ᱢᱟᱱᱮ ᱚᱠᱚᱭ ᱫᱟᱵᱚᱱ ᱧᱩ ᱠᱟᱱᱟ ᱦᱟᱺᱰᱤ, ᱚᱠᱚᱭ ᱫᱚᱵᱚᱱ ᱧᱩ ᱠᱟᱱᱟ ᱫᱮᱥᱤ ᱯᱟᱹᱣᱨᱟᱹ ᱢᱮᱱᱟᱜᱼᱟ